ᱦᱩᱸ ᱟᱡᱚᱢ
ᱦᱮᱸ ᱢᱮᱱᱮᱫᱼᱟ ᱞᱤᱧ ᱡᱚᱦᱟᱨ ᱜᱮ
ᱦᱮᱸ ᱜᱚᱝᱠᱮ ᱡᱚᱦᱟᱨ ᱜᱮ
ᱦᱮᱸ ᱜᱚᱝᱠᱮ ᱛᱟᱦᱞᱮ ᱱᱤᱛ ᱫᱚ ᱱᱟᱦᱟᱜ ᱪᱮᱫ ᱠᱚ ᱵᱮᱱ ᱪᱤᱠᱟᱹ ᱵᱟᱲᱟᱭ ᱜᱮᱭᱟ
ᱪᱤᱠᱟᱹ ᱢᱮᱱᱫᱚ ᱱᱮᱜᱼᱮ ᱡᱟᱹᱯᱩᱫᱼᱮ ᱥᱟᱨᱫᱤ ᱟᱠᱟᱜᱼᱟ ᱟᱫᱚ ᱠᱷᱟᱱ ᱱᱚᱜᱼᱚᱭ ᱦᱳᱲᱳ ᱠᱚᱨᱮ ᱜᱮ ᱫᱷᱩᱨᱟᱹᱣ ᱦᱩᱭ ᱠᱟᱱᱟ ᱡᱟᱹᱥᱛᱤ ᱠᱟᱭᱛᱮ
ᱟᱪᱪᱷᱟ ᱟᱪᱪᱷᱟ ᱦᱮᱸ ᱜᱚᱝ ᱱᱤᱦᱟᱹᱛᱤ ᱚᱱᱟ ᱠᱚᱫᱚ ᱟᱵᱚᱣᱟᱜᱟᱱ ᱠᱟᱹᱢᱤ ᱠᱟᱹᱥᱱᱤ ᱱᱤᱦᱟᱹᱛᱤ ᱫᱚᱨᱠᱟᱨ ᱠᱟᱱᱟ ᱠᱟᱨᱚᱱ ᱟᱵᱚᱣᱟᱜ, ᱮᱸ ᱢᱤᱫ ᱵᱤᱜᱷᱟᱹ ᱠᱩᱞᱟᱹᱜ-ᱟ ᱟᱪᱪᱷᱟ, ᱮᱨᱮ ᱡᱚᱢ ᱧᱩ ᱦᱚᱸ ᱪᱮᱫᱟᱜ ᱥᱮ ᱡᱟᱜᱮ ᱡᱟᱦᱟᱸ ᱛᱤᱱᱟᱹᱜ ᱠᱟᱹᱢᱤ ᱠᱟᱨᱡᱚ ᱫᱚ ᱮᱠᱟᱞᱜᱮ ᱫᱚᱨᱠᱟᱨ ᱠᱟᱱ ᱛᱟᱵᱚᱱᱟ
ᱦᱩᱸ
ᱦᱮᱸ ᱟᱨ ᱜᱚᱝᱠᱮ ᱛᱟᱦᱞᱮ ᱢᱮᱱᱫᱚ ᱪᱟᱥᱵᱟᱥ ᱠᱚᱫᱚ ᱦᱟᱸᱜ ᱯᱨᱟᱭ ᱯᱮ ᱮᱸᱫ, ᱢᱩᱪᱟᱹᱫ ᱟᱹᱜᱩᱭᱮᱫ ᱛᱟᱵᱚᱱᱟ ᱥᱮ ᱟᱹᱣᱨᱤ ᱜᱮ
ᱟᱹᱣᱨᱤ ᱜᱮ ᱱᱮᱜᱼᱮ ᱮᱛᱚᱦᱚᱵ ᱦᱩᱭ ᱠᱟᱱᱟ ᱱᱮᱜᱼᱮ ᱵᱟᱨᱯᱮ ᱫᱤᱱᱜᱮ ᱱᱟᱦᱟᱜ ᱦᱩᱭᱩᱜ ᱠᱟᱱᱟ ᱟᱨ
ᱟᱪᱪᱷᱟ ᱟᱪᱪᱷᱟ
ᱦᱩᱸ ᱢᱮᱱᱠᱷᱟᱱ ᱡᱟᱹᱱᱤᱡ ᱠᱷᱟᱱ ᱪᱩᱠᱟᱹᱣ ᱛᱮᱫᱚ ᱱᱟᱦᱟᱜ ᱟᱨᱚ ᱜᱮᱞ ᱫᱤᱱ ᱜᱟᱱ ᱫᱚ ᱞᱟᱜᱟᱜ ᱜᱮᱭᱟ ᱻ
ᱦᱮᱸ ᱜᱚᱝᱠᱮ ᱢᱮᱱ ᱞᱮᱠᱷᱟᱱ ᱫᱚ ᱱᱟᱦᱟᱜ ᱟᱞᱮ ᱫᱤᱥᱚᱢ ᱦᱚᱸ ᱚᱱᱠᱟᱜᱮ, ᱮᱸ ᱠᱟᱹᱢᱤ ᱠᱟᱹᱢᱤ ᱠᱟᱨᱡᱚ ᱫᱚ ᱱᱟᱦᱟᱜ ᱩᱱᱟᱹᱜ ᱮᱠᱴᱟ ᱫᱚ ᱟᱹᱣᱨᱤᱭᱟᱜᱼᱟ ᱠᱟᱱ ᱠᱟᱱ ᱡᱟ ᱩᱰᱟᱹᱝ ᱫᱟᱜ ᱡᱟᱹᱲᱤᱭ ᱠᱟᱜ-ᱟ ᱚᱱᱟ ᱩᱰᱟᱝ ᱫᱚ ᱱᱟᱜ ᱪᱟᱥ ᱨᱮ ᱞᱟᱜᱟᱣ ᱢᱮᱱᱟᱜ ᱟᱠᱟᱫ ᱞᱮᱭᱟ ᱦᱳᱭᱛᱳ ᱡᱟᱦᱟᱱᱟᱜ ᱦᱟᱞᱠᱟ-ᱢᱟᱞᱠᱟ ᱫᱟᱜ ᱡᱟᱹᱲᱤᱭᱟ ᱟᱠᱟᱫ ᱛᱮ ᱚᱱᱟ ᱠᱚᱫᱚ ᱱᱟᱜ ᱵᱤᱨᱼᱵᱩᱨᱩ ᱨᱮᱱᱟᱜ ᱫᱟᱜ ᱠᱚ ᱞᱤᱸᱜᱤ ᱟᱬᱜᱚ ᱠᱟᱱᱟ ᱟᱨ ᱚᱱᱟ ᱞᱤᱸᱜᱤ ᱟᱬᱜᱚ ᱫᱟᱜ ᱛᱮᱜᱮ ᱦᱟᱜ ᱠᱤᱪᱷᱩ ᱠᱷᱮᱛ ᱫᱚ ᱱᱟᱦᱟᱜ ᱞᱮ ᱮᱸ, ᱨᱚᱦᱚᱭ ᱥᱮ ᱚᱱᱠᱟᱱᱟᱜ ᱥᱤ ᱞᱚᱴᱚᱢ ᱮᱸ ᱵᱟᱲᱟᱭᱮᱜᱼᱟ ᱠᱚ
ᱻ
ᱦᱮᱸ ᱟᱫᱚ ᱜᱚᱢ ᱢᱮᱱᱫᱚ, ᱢᱮᱱᱫᱚ ᱟᱞᱟᱝ ᱵᱟᱨᱮᱛ ᱫᱚ ᱱᱟᱦᱟᱜ ᱟᱹᱰᱤ ᱟᱭᱢᱟ ᱜᱮᱞᱟᱝ ᱨᱚᱯᱚᱲ ᱮᱱᱟ ᱢᱮᱱᱫᱚ ᱱᱚᱣᱟ ᱮᱯ ᱨᱮᱱ ᱢᱟᱨᱟᱝ ᱜᱟᱹᱠᱩᱲᱤᱭᱮᱱ ᱠᱚ ᱡᱟᱦᱟᱸ ᱩᱰᱟᱹᱝ ᱴᱟᱭᱤᱢ ᱠᱚ ᱮᱢᱟᱠᱟᱱ ᱚᱱᱟ ᱩᱰᱟᱹᱝ ᱛᱟᱞᱟᱨᱮ ᱢᱤᱫ ᱴᱤᱱ ᱥᱟᱠᱟᱢ ᱵᱟᱨᱮ ᱛᱮᱞᱟᱝ ᱨᱚᱯᱚᱲ ᱞᱮᱱᱠᱷᱟᱱ ᱱᱤᱦᱟᱹᱛᱤ ᱟᱹᱰᱤ ᱱᱟᱯᱟᱭ ᱠᱚᱜᱼᱟ
ᱦᱮᱸ ᱦᱮᱸ ᱮᱠᱫᱚᱢ ᱮᱠᱫᱚᱢ ᱟᱫᱚ ᱠᱷᱟᱱ ᱦᱮᱸ ᱱᱚᱜᱼᱚᱭ ᱱᱚᱝᱠᱟ ᱚᱝᱠᱟ ᱟᱞᱮ ᱢᱟ ᱦᱚᱜᱼᱚᱭ, ᱦᱮᱸ ᱞᱟᱹᱭᱢᱮ ᱞᱟᱹᱭ ᱛᱟᱞᱟᱝ ᱢᱮ ᱢᱟ
ᱦᱮᱸ ᱢᱮᱱᱫᱟᱞᱤᱧ ᱡᱟᱜᱮ ᱡᱩᱫᱤ ᱚᱱᱠᱟᱱᱟᱜ ᱥᱟᱠᱟᱢ ᱵᱟᱨᱮᱛᱮ ᱨᱮᱮᱫ ᱟᱠᱟᱫ ᱥᱮ ᱨᱮᱵᱮᱫ ᱟᱠᱟᱫ ᱡᱩᱫᱤ ᱢᱮᱱᱟᱜ ᱠᱷᱟᱱ ᱫᱚ ᱞᱟᱹᱭ ᱥᱚᱫᱚᱨ ᱠᱮᱭᱟ ᱱᱚᱣᱟ ᱛᱟᱞᱟ ᱨᱮ ᱥᱮ ᱟᱞ ᱛᱟᱞᱟ ᱨᱮ
ᱮᱠᱫᱚᱢ ᱮᱠᱫᱚᱢ ᱟᱫᱚ ᱠᱷᱟᱱ ᱱᱚᱜᱼᱚᱭ ᱱᱚᱣᱟ ᱟᱫᱚ ᱟᱞᱮ ᱱᱟᱦᱟᱜ ᱱᱚᱜᱼᱚᱭ ᱫᱟᱜ ᱡᱟᱹᱯᱩᱫ ᱫᱚ ᱢᱟᱲᱟᱝ ᱛᱮᱜᱮ ᱞᱟᱜᱟᱣ ᱟᱠᱟᱱ ᱜᱮ ᱛᱟᱦᱮᱸᱱᱟ ᱟᱫᱚ ᱠᱷᱟᱱ ᱱᱚᱜᱼᱚᱭ ᱟᱞᱮ ᱱᱚᱛᱮ ᱫᱚ ᱵᱟᱯᱞᱟ ᱵᱟᱯᱞᱟ ᱨᱮᱭᱟᱜ ᱢᱤᱫᱴᱟᱝ ᱤᱭᱟᱹ ᱛᱟᱦᱮᱸ ᱠᱟᱱ ᱜᱮᱭᱟ ᱱᱚᱣᱟ ᱡᱟᱦᱟᱸ ᱵᱟᱨᱜᱮᱞ ᱮᱭᱟᱭ ᱫᱤᱱ ᱨᱮ ᱟᱫᱚ ᱠᱷᱟᱱ ᱚᱱᱟᱛᱮ ᱠᱟᱹᱴᱤᱡ ᱠᱟᱹᱴᱤᱡ ᱞᱮ ᱛᱟᱭᱚᱢ ᱜᱚᱫ ᱮᱱᱟ᱾ ᱟᱫᱚ ᱟᱯᱮ ᱚᱱᱛᱮ ᱫᱚ ᱚᱠᱟᱞᱮᱠᱟ?
ᱟᱯᱮ ᱫᱤᱥᱚᱢ ᱫᱚ
ᱢᱮᱱᱫᱚ ᱜᱚᱝᱠᱮ ᱜᱚᱝᱠᱮ ᱵᱟᱯᱞᱟ ᱥᱮ ᱪᱮᱫ?
ᱦᱮᱸ ᱦᱮᱸ ᱵᱟᱯᱞᱟ ᱠᱚ ᱪᱮᱫ ᱞᱮᱠᱟ ᱪᱟᱞᱟᱜ ᱠᱟᱱᱟ ᱚᱸᱱᱛᱮ ᱠᱚᱦᱚᱸ?
ᱟᱪᱪᱷᱟ ᱦᱮᱸ ᱜᱚᱢᱠᱮ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱠᱟᱫᱟ ᱢᱮᱱᱫᱚ ᱜᱚᱝᱠᱮ ᱱᱚᱜᱼᱚᱭ ᱱᱟ ᱦᱮᱸ ᱦᱮᱸ ᱢᱮᱱᱫᱚ ᱱᱚᱜᱼᱚᱭ ᱱᱟᱜ ᱫᱟᱜ ᱡᱟᱹᱲᱤ ᱵᱟᱝ ᱫᱟᱜ ᱡᱟᱹᱲᱤ ᱠᱟᱹᱛᱮ ᱱᱟᱜ ᱱᱮᱛᱟᱨ ᱫᱤᱱ ᱫᱚ ᱩᱱᱟᱹᱜ ᱮᱠᱴᱟ ᱫᱚ ᱱᱟᱦᱟᱜ ᱵᱟᱠᱚ ᱵᱟᱯᱞᱟᱜ ᱵᱟᱲᱟᱜ ᱜᱮᱭᱟ᱾ ᱫᱤᱥᱚᱢ ᱫᱚ ᱦᱳᱭᱛᱚ ᱮᱱᱛᱮ ᱨᱮᱦᱚᱸ ᱱᱟᱦᱟᱜ ᱢᱤᱫ ᱵᱟᱨ ᱦᱟᱸᱜ ᱦᱩᱭ ᱯᱟᱨᱚᱢᱚᱜ ᱠᱟᱱ ᱜᱮᱭᱟ ᱟᱨ ᱦᱩᱭ ᱯᱟᱨᱚᱢ ᱠᱟᱛᱮᱫ ᱫᱚᱜ ᱚᱱᱮ ᱚᱱᱠᱟᱱᱟᱜ ᱫᱟᱜ ᱡᱟᱹᱲᱤ ᱞᱮᱠᱟᱱᱟᱜ ᱢᱤᱫᱴᱤᱡ ᱚᱱᱠᱟᱱᱟᱜ ᱨᱟᱹᱥᱠᱟᱹ ᱛᱮ ᱨᱚᱢᱚᱡᱽ ᱮ ᱥᱟᱺᱦᱤᱡ ᱵᱟᱝ ᱵᱩᱡᱷᱟᱹᱜᱼᱟ ᱛᱚ᱾ ᱟᱨ ᱚᱱᱟ ᱠᱟᱨᱚᱱ ᱛᱮ ᱱᱟᱦᱟᱜ ᱩᱱᱟᱹᱜ ᱪᱟᱬ ᱪᱟᱬ ᱫᱷᱚᱨᱮ ᱫᱚ ᱱᱟᱦᱟᱜ ᱵᱟᱝᱠᱚ ᱵᱟᱯᱞᱟᱜ ᱜᱮᱭᱟ᱾ ᱟᱨ ᱟᱥᱚᱜ ᱟᱵᱚᱱ ᱟᱨ ᱱᱤᱛᱚᱜ ᱢᱟ ᱪᱟᱥ ᱥᱤᱡᱮᱱ ᱠᱟᱱᱟ ᱡᱟᱜᱮ ᱚᱱᱟ ᱠᱚᱫᱚ ᱱᱟᱦᱟᱜ ᱦᱳᱭᱛᱳ ᱟᱵᱟᱨᱚ